ᱦᱮᱞᱳᱻ
ᱟᱹᱣ ᱻ᱾
ᱦᱮᱞᱳ ᱜᱚᱝᱠᱮ ᱟᱸᱡᱚᱢ ᱫᱟᱵᱮᱱ?
ᱦᱮᱸ ᱟᱸᱡᱚᱢᱚᱜ ᱠᱟᱱᱟ᱾ ᱚᱻ ᱮᱱᱟᱱ ᱫᱚ ᱡᱟᱹᱱᱤᱡ ᱱᱮᱴᱣᱟᱨᱠ ᱯᱚᱵᱞᱮᱢ ᱟᱻ ᱮᱱᱟᱱ ᱫᱚ ᱡᱟᱹᱱᱤᱡ ᱱᱮᱴᱣᱟᱨᱠ ᱯᱨᱚᱵᱞᱮᱢ ᱛᱮᱜᱮ ᱠᱟᱴᱟᱣᱱᱟ᱾ ᱮᱸᱜᱻ᱾
ᱦᱩᱸ ᱦᱩᱸ ᱚᱱᱟ ᱠᱟᱹᱴᱤᱡ ᱠᱟᱹᱴᱤᱡ ᱱᱮᱴᱚᱣᱟᱨᱠ ᱠᱚᱭ ᱰᱤᱥᱴᱟᱵᱚᱜ ᱠᱟᱱ ᱛᱟᱦᱮᱱᱟ᱾ ᱛᱚ ᱠᱟᱴᱟ ᱠᱟᱴᱟ ᱟᱸᱡᱚᱢᱚᱜ ᱠᱟᱱ ᱛᱟᱦᱮᱱᱟ ᱟᱫᱮ
ᱚᱸᱻᱻ᱾ ᱟᱞᱮ ᱴᱷᱮᱱ ᱫᱚ ᱚᱭ ᱵᱤᱨ ᱡᱟᱭᱜᱟ ᱛᱚ᱾
ᱵᱷᱟᱜᱤ ᱫᱷᱟᱨᱟ ᱱᱮᱴᱣᱟᱨᱠ ᱠᱟᱹᱴᱤᱡᱼᱮ ᱧᱟᱢᱟ ᱚᱱᱠᱟᱱ ᱡᱟᱭᱜᱟ ᱠᱷᱚᱱ ᱠᱚᱞ ᱞᱮᱠᱷᱟᱱ ᱫᱚ ᱦᱟᱜ ᱵᱷᱟᱹᱜᱤ ᱦᱩᱭᱩᱜᱼᱟ᱾ ᱚᱻ᱾
ᱦᱮᱸᱻ᱾ ᱯᱷᱟᱸᱠ ᱥᱮᱫ ᱚᱱᱰᱩ ᱫᱩᱧ ᱩᱱᱰᱩ ᱠᱟᱱᱟ᱾ ᱮᱸᱜ ᱛᱮᱦᱮᱧ ᱢᱮᱜᱽᱞᱟ ᱢᱮᱜᱽᱞᱟᱣ ᱠᱟᱫᱟᱭ ᱡᱟᱨᱯᱷᱚᱞᱮ ᱠᱟᱹᱴᱤᱡ ᱰᱤᱥᱴᱟᱵᱮᱜ ᱜᱤ᱾ ᱜᱮᱭᱟᱭ, ᱵᱟᱠᱷᱟᱱ ᱮᱸ ᱮᱢᱱᱤ ᱥᱤᱛᱩᱝ ᱥᱚᱢᱚᱭ ᱫᱚ ᱵᱟᱭ ᱰᱤᱥᱴᱟᱵᱽ ᱜᱮᱭᱟ ᱴᱟᱣᱟᱨ ᱠᱚᱫᱚ᱾ ᱟᱨ
ᱟᱫᱚ ᱛᱮᱦᱮᱧᱟᱜ ᱟ ᱟᱵᱚᱦᱟᱣᱟ ᱦᱚᱭᱛᱚ ᱱᱚᱝᱠᱟᱭ ᱨᱤᱢᱤᱞ ᱨᱤᱢᱤᱞ ᱧᱚᱜ ᱢᱮᱱᱟᱜ ᱠᱟᱫᱟ ᱠᱷᱟᱹᱛᱤᱨ ᱛᱮ ᱦᱚᱭᱛᱚ ᱠᱟᱹᱴᱤᱡ ᱯᱚᱵᱽᱞᱮᱢ ᱮᱫᱟ ᱾
ᱦᱮᱸᱻ ᱦᱮᱸᱻ ᱨᱤᱢᱤᱞ ᱠᱟᱫᱟ ᱟᱨᱦᱚᱸ ᱚᱱᱟ ᱠᱷᱟᱹᱛᱤᱨ ᱛᱮᱜᱮ᱾
ᱩᱸᱻ᱾
ᱛᱟᱞᱦᱮ ᱜᱚᱝᱠᱮ ᱱᱤᱛᱳᱜ ᱫᱚ ᱴᱷᱤᱠᱜᱮ ᱟᱸᱡᱚᱢᱚᱜ ᱠᱟᱱᱟ ᱵᱟᱝ?
ᱦᱮᱸ ᱱᱤᱛᱚᱜ ᱴᱷᱤᱠᱜᱤ ᱟᱸᱡᱚᱢᱚᱜ ᱠᱟᱱᱟ ᱾
ᱚ ᱴᱷᱤᱠ ᱜᱮᱭᱟ᱾ ᱛᱟᱦᱚᱞᱮ ᱜᱚᱝᱠᱮ ᱟᱯᱮ ᱥᱮᱫ ᱫᱚ ᱵᱟᱥ ᱴᱨᱮᱹᱱ ᱨᱮᱱᱟᱜ ᱵᱮᱵᱚᱥᱛᱷᱟ ᱫᱚ ᱦᱮᱱᱟᱜᱼᱟ ᱵᱟᱝ? ᱥᱩᱨ ᱨᱮᱜᱮ ᱦᱮᱱᱟᱜᱼᱟ?
ᱦᱮᱸᱻ ᱦᱩᱸᱻ, ᱥᱩᱨ ᱨᱮᱜᱮ ᱢᱮᱱᱟᱜ ᱠᱟᱫᱟ ᱦᱟᱸᱜ᱾ ᱚᱱᱠᱟ ᱡᱟᱦᱟᱱᱟᱜ ᱚᱥᱩᱵᱤᱫᱟ ᱠᱚᱫᱚ ᱡᱟᱦᱱᱟᱜ ᱟᱯᱚᱫ ᱵᱤᱯᱚᱫ ᱨᱮᱦᱚᱸ ᱞᱚᱜᱚᱱ ᱜᱮ ᱪᱟᱞᱟᱣ ᱠᱟᱱᱟ ᱡᱟᱦᱟᱸ ᱛᱮᱜᱮ᱾ ᱵᱟᱠᱷᱟᱱ ᱮᱴᱟᱜ ᱮᱴᱟᱜ ᱡᱟᱭᱜᱟ ᱠᱚᱨᱮ ᱦᱚᱸ ᱚᱱᱠᱟ ᱟᱸᱡᱚᱢ ᱦᱩᱭ ᱠᱟᱱᱟ ᱡᱮ ᱡᱟᱦᱟᱸᱭ ᱵᱤᱨ ᱛᱟᱞᱟ ᱠᱚᱨᱮ ᱢᱮᱱᱟᱜ ᱠᱚᱣᱟ᱾ ᱩᱱᱠᱩ ᱫᱚ ᱟᱹᱰᱤ ᱠᱚᱥᱴᱚ ᱥᱮ ᱚᱱᱟ ᱠᱚ ᱪᱟᱞᱟᱜ ᱦᱤᱡᱩᱜᱼᱟ ᱡᱳᱜᱟᱡᱳᱜ ᱵᱮᱵᱚᱥᱛᱷᱟ ᱠᱟᱹᱴᱤᱡ ᱯᱨᱚᱵᱞᱮᱢ ᱧᱚᱜ ᱜᱮᱭᱟ ᱾ᱟᱫᱚ ᱟᱯᱮ ᱚᱸᱰᱮ ᱪᱮᱫ ᱞᱮᱠᱟ?
ᱦᱮᱸ ᱦᱮᱸ ᱟᱞᱮ ᱱᱚᱰᱮ ᱥᱩᱨ ᱨᱮ ᱫᱚ ᱵᱟᱥ ᱥᱴᱮᱱᱰ ᱠᱚᱫᱚ ᱵᱟᱹᱱᱩᱜᱼᱟ, ᱥᱮ ᱡᱟᱦᱟᱸᱨᱮ ᱵᱟᱥ ᱯᱟᱨᱚᱢᱚᱜᱼᱟ ᱚᱱᱠᱟᱱ ᱡᱟᱭᱜᱟ ᱫᱚ ᱠᱟᱹᱴᱤᱡ ᱥᱟᱺᱜᱤᱧ ᱜᱮᱭᱟ᱾ ᱛᱟᱦᱞᱮ ᱟᱞᱮ ᱞᱮᱠᱟᱛᱮᱫᱚ ᱟᱞᱮ ᱟᱹᱛᱩ ᱞᱮᱠᱟ ᱛᱮᱫᱚ ᱵᱟᱥ ᱠᱚᱫᱚ ᱵᱟᱝ ᱪᱟᱞᱟᱜᱼᱟ ᱛᱟᱦᱮ᱾ ᱛᱟᱯᱚᱨ ᱴᱨᱮᱱ ᱨᱮᱱᱟᱜ ᱴᱨᱮᱱ ᱨᱮᱱᱟᱜ ᱵᱮᱵᱚᱥᱛᱟ ᱦᱚᱸ ᱵᱟᱹᱱᱩᱜᱼᱟ ᱟᱞᱮ ᱥᱩᱨ ᱨᱮᱫᱚ ᱪᱟᱞᱟᱜ ᱦᱩᱭᱩᱜᱼᱟ ᱦᱳᱭᱳᱼᱟ ᱥᱟᱜᱤᱧ ᱜᱮ, ᱛᱟᱞᱦᱮ ᱟᱞᱮ ᱫᱚᱞᱮ ᱪᱟᱞᱟᱜᱼᱟ ᱱᱚᱸᱰᱮ ᱥᱟᱭᱠᱮᱞ ᱢᱚᱴᱚᱨ ᱥᱟᱭᱠᱮᱞ ᱠᱤᱱᱵᱟᱝ - ᱟ᱾ ᱴᱩᱴᱩ ᱦᱚᱸ ᱫᱚᱢᱮ ᱦᱩ ᱟᱠᱟᱱᱟ ᱟᱞᱮ ᱟᱛᱳ ᱨᱮ᱾ ᱛᱟᱞᱚᱞᱮ ᱴᱳᱴᱳ ᱠᱚᱛᱮᱜᱮ ᱡᱟᱦᱟᱛᱮ ᱵᱟᱡᱟᱨ ᱠᱚ ᱥᱮ ᱦᱟᱸᱟᱥᱯᱟᱛᱟᱞ ᱦᱟᱸᱟᱥᱯᱟᱛᱟᱞ ᱦᱚᱸ ᱦᱮᱱᱟᱜᱼᱟ ᱾ᱥᱩᱨ ᱚᱱᱟ ᱥᱩᱨ ᱵᱚᱞᱛᱮ ᱯᱟᱸᱪ ᱪᱷᱚ ᱠᱤᱞᱳᱢᱤᱴᱟᱨ ᱥᱟᱺᱜᱤᱧ ᱨᱮ᱾ ᱦᱮᱸ ᱚᱱᱟ ᱦᱚᱸ ᱛᱟᱯᱚᱨ ᱨᱟᱥᱛᱟ ᱦᱚᱸ ᱥᱮᱨᱚᱠᱚᱢ ᱴᱷᱤᱠ ᱫᱚ ᱵᱟᱝ ᱴᱷᱤᱠᱟ᱾ ᱠᱟᱹᱴᱤᱡ ᱵᱟᱹᱲᱤᱡ ᱵᱟᱹᱲᱤᱡ
ᱛᱟᱦᱚᱞᱮ ᱱᱚᱜ ᱚᱭ ᱠᱚ ᱡᱟᱦᱟᱸ ᱨᱩᱣᱟᱹ ᱟᱡᱟᱨ ᱠᱚ ᱨᱳᱜᱽ ᱠᱚ ᱦᱤᱡᱩᱜ ᱠᱟᱱ ᱥᱮ ᱡᱟᱦᱟᱸᱭ ᱦᱚᱭᱛᱳ ᱦᱚᱴᱟᱛ ᱨᱳᱜᱽ ᱠᱚ ᱧᱟᱢ ᱠᱮᱫᱮᱭᱟ ᱥᱮ ᱡᱟᱦᱟᱱᱟᱜ ᱯᱨᱚᱵᱞᱮᱢ ᱦᱩᱭᱱᱟ ᱦᱚᱲᱢᱚ ᱨᱮ ᱾ᱟᱫᱚ ᱩᱱᱤ ᱫᱚ ᱦᱚᱭ ᱛᱚ ᱤᱫᱤᱭᱮ ᱠᱷᱟᱱ ᱫᱚ ᱛᱟᱦᱮ ᱪᱮᱫ ᱞᱮᱠᱟ ᱵᱷᱟᱵᱛᱮ ᱤᱫᱤᱭᱮᱼᱟ ᱚᱱᱠᱟ ᱜᱟᱹᱰᱤ ᱠᱚ ᱥᱚᱨᱠᱟᱨᱟᱜ ᱦᱤᱡᱩᱜᱼᱟ᱾ ᱥᱮ ᱠᱚᱞ ᱞᱮᱠᱷᱟᱱ ᱜᱮ ᱥᱮ ᱡᱟᱦᱟᱸᱟᱭ ᱟᱹᱛᱩᱳ ᱴᱚᱞᱟ ᱥᱩᱨ ᱥᱩᱯᱩᱨᱟᱸᱭ ᱜᱟᱹᱰᱤ ᱚᱠᱟᱨᱮ ᱢᱮᱱᱟᱜ ᱟᱠᱟᱫᱟ᱾ ᱩᱱᱤ ᱴᱷᱮᱱ ᱠᱚᱱᱴᱮᱠᱴ ᱠᱟᱛᱮ ᱠᱚ ᱤᱫᱤ ᱯᱮᱭᱟ ᱥᱮ ᱪᱮᱫ ᱞᱮᱠᱟ ᱦᱮᱱᱟᱼᱟ᱾
ᱚ ᱦᱮᱸ, ᱟᱞᱮ ᱟᱞᱞ ᱦᱮᱱᱟᱜᱼᱟ ᱛᱟᱯᱚᱨ ᱫᱚᱢᱮ ᱫᱚᱢᱮ ᱚᱥᱩᱵᱤᱫᱟ ᱠᱷᱟᱱ ᱫᱚ ᱵᱚᱲᱚ ᱜᱟᱹᱰᱤ ᱯᱷᱳᱱ ᱦᱩᱭᱩᱜᱼᱟ᱾ ᱟᱞᱮ ᱯᱟᱥ ᱟᱛᱳ ᱨᱮᱱᱟᱜ ᱜᱮ ᱦᱮᱱᱟᱜ ᱟ᱾ᱡᱟᱦᱟᱸ ᱢᱮᱪ ᱜᱟᱹᱰᱤ ᱛᱟᱯᱚᱨ ᱵᱚᱞᱟᱨᱩ ᱠᱚ ᱦᱮᱱᱟᱜ ᱜᱮᱭᱟ ᱾ᱛᱟᱞᱦᱮ
ᱦᱩᱸ ᱦᱩᱸᱸ᱾
ᱩᱱᱠᱩ ᱯᱷᱳᱱᱠᱚ ᱠᱷᱟᱱ ᱫᱤᱱᱟᱹᱢᱟᱱ ᱥᱮ ᱧᱤᱫᱟᱹ ᱧᱩᱛᱟᱹᱛ ᱟ ᱠᱚ ᱦᱤᱡᱩᱜ ᱟᱠᱚ᱾
ᱦᱩᱸ ᱦᱩᱸ ᱦᱩᱸ᱾
ᱱᱚᱭ ᱱᱚᱠᱟ᱾
ᱵᱟᱠᱷᱟᱱ ᱟᱹᱰᱤ ᱟᱸᱴ ᱡᱟᱭᱜᱟ ᱨᱮᱜᱮ ᱟᱭᱢᱟ ᱡᱟᱭᱜᱟ ᱨᱮᱜᱮ ᱱᱚᱝᱠᱟ ᱧᱮᱞᱟ ᱟᱠᱟᱱᱟ ᱾ᱡᱮ ᱢᱤᱫᱴᱮᱱ ᱦᱚᱲ ᱡᱚᱫᱤ ᱡᱟᱦᱟᱸ ᱨᱳᱜᱽ ᱟᱡᱟᱨ ᱧᱟᱢ ᱟᱠᱟᱫᱮᱭᱟ ᱥᱮ ᱡᱟᱦᱟᱱᱟᱜ ᱮᱢᱟᱨᱡᱮᱱᱥᱤ ᱦᱩᱭᱮᱱ ᱛᱟᱭᱟ ᱾ ᱛᱚ ᱩᱱᱤ ᱫᱚ ᱟᱢ ᱥᱚᱴᱷᱤᱠ ᱴᱟᱭᱤᱢ ᱨᱮ ᱡᱫᱤ ᱟᱢ ᱦᱟᱥᱯᱟᱛᱟᱞ ᱥᱮ ᱡᱟᱦᱟᱱᱟᱜ ᱥᱩᱨ ᱠᱚᱨᱮ ᱡᱟᱦᱟᱱᱟᱜ ᱚᱱᱠᱟ ᱠᱚ ᱧᱮᱞ ᱠᱚᱣᱟ᱾ ᱚᱱᱟ ᱡᱟᱭᱜᱟ ᱡᱩᱫᱤ ᱟᱢ ᱵᱟᱢ ᱥᱮᱴᱮᱨ ᱫᱟᱲᱮᱭᱟᱫᱟ᱾ ᱛᱟᱦᱚᱞᱮ ᱱᱟᱥᱮᱭᱟᱜ ᱠᱟᱨᱚᱱ ᱠᱷᱟᱹᱛᱤᱨ ᱛᱮ ᱩᱱᱤᱭᱟᱜ ᱟᱨᱠᱤ ᱦᱮᱸ ᱪᱟᱞᱟᱜ ᱠᱟᱱᱟᱭ ᱦᱟᱸᱜ ᱟᱨᱠᱤ ᱵᱩᱡᱚᱜ ᱠᱟᱱᱟᱭ᱾ ᱟᱫᱚ ᱦᱟᱸᱜ ᱚᱱᱟ ᱠᱚᱫᱚ ᱦᱟᱸᱜ ᱦᱸᱮ ᱪᱮᱫᱞ ᱞᱮᱠᱟ ᱚᱱᱟ ᱵᱤᱨ ᱨᱮ ᱛᱟᱦᱮᱸᱱ ᱞᱟᱹᱜᱤᱫ ᱦᱚᱸ ᱢᱤᱫᱴᱮᱱ ᱯᱨᱚᱵᱞᱮᱢ ᱠᱟᱱ ᱜᱮᱭᱟ᱾ ᱚᱱᱟ ᱥᱟᱶᱛᱮ ᱚᱸᱰᱮᱱᱟᱜ ᱡᱳᱜᱟᱡᱳᱜᱽ ᱵᱮᱵᱚᱥᱛᱷᱟ ᱦᱚᱸ ᱵᱷᱟᱹᱜᱤ ᱥᱮ ᱡᱟᱦᱟᱸᱛᱮ ᱟᱨᱠᱤ ᱚᱱᱠᱟ ᱟᱨᱠᱤ ᱵᱤᱯᱚᱛ ᱵᱟᱝ ᱦᱩᱭᱩᱜ ᱠᱟᱱᱟ ᱾ᱵᱟᱠᱷᱟᱟᱱ ᱮᱴᱟᱜ ᱮᱴᱟᱜ ᱥᱳᱥᱟᱞ ᱢᱤᱰᱤᱭᱟ ᱠᱚᱨᱮ ᱥᱮ ᱯᱷᱮᱥᱵᱩᱠ ᱠᱚᱨᱮ ᱧᱮᱞ ᱦᱩᱭ ᱠᱟᱱᱟ ᱾ ᱟᱫᱚᱢ ᱢᱟ ᱡᱟᱭᱜᱟ ᱨᱮᱢᱟ ᱱᱚᱜᱼ ᱱᱚᱝᱠᱟ ᱾ ᱸ ᱪᱟᱞᱟᱜ ᱰᱟᱦᱟᱨ ᱜᱮ ᱵᱟᱹᱱᱩᱜ ᱠᱟᱫᱟ᱾ ᱦᱟᱸᱜ ᱩᱱᱠᱩ ᱫᱚ ᱟᱫᱚ ᱚᱱᱮ ᱾ ᱯᱟᱨᱠᱚᱢ ᱨᱮ ᱦᱟᱸᱜ ᱚᱱᱠᱟ ᱴᱷᱮᱸᱜᱟ ᱛᱚᱞ ᱠᱟᱛᱮᱜ ᱥᱮᱼᱼ ᱜᱚᱫ ᱠᱟᱛᱮᱫ ᱠᱚ ᱤᱫᱤᱭᱮᱫ ᱠᱚᱣᱟ ᱱᱚᱝᱠᱟ ᱧᱮᱞ ᱦᱩᱭ ᱟᱠᱟᱱᱟ ᱾
ᱦᱮᱸ ᱦᱮᱸ ᱾ ᱟᱞᱮ ᱱᱚᱰᱮ ᱫᱚ ᱦᱮᱸ ᱨᱟᱥᱛᱟ ᱠᱟᱹᱴᱤᱡ ᱵᱟᱜᱟᱣ ᱞᱟᱜᱟᱜ ᱠᱟᱱᱟ᱾ ᱛᱟᱞᱦᱮ ᱴᱷᱤᱠ ᱜᱮᱭᱟ ᱢᱚᱴᱟᱢᱩᱴᱤ ᱪᱟᱞᱟᱣ ᱜᱟᱱᱚᱜᱼᱟ ᱜᱚᱜ ᱠᱟᱛᱮᱜ ᱥᱮ ᱼᱼ ᱮᱸ ᱜᱷᱚᱲᱟ ᱠᱟᱛᱮᱜ ᱚᱱᱠᱟ ᱤᱫᱤ ᱫᱚ ᱵᱟᱝ ᱵᱟᱝ ᱞᱟᱜᱟᱜᱼᱟ ᱾ ᱠᱟᱨᱚᱱ ᱚᱱᱟ ᱠᱚᱫᱚ ᱧᱮᱞ ᱦᱩᱭ ᱠᱟᱱᱟ ᱵᱩᱨᱩ ᱫᱤᱥᱚᱢ ᱨᱮ ᱵᱮᱥᱤ ᱚᱱᱠᱟ ᱥᱚᱢᱚᱥᱥᱟ ᱦᱩᱭᱩᱜᱼᱟ ᱾ ᱨᱟᱥᱛᱟ ᱱᱟᱜᱼᱼ ᱯᱚᱵᱞᱮᱢ ᱛᱟᱦᱮᱱᱟ ᱥᱮ ᱜᱟᱹᱰᱤ ᱜᱷᱚᱲᱟ ᱪᱟᱞᱟᱣ ᱵᱟᱝ ᱪᱟᱞᱟᱜᱼᱟ ᱾ ᱚᱱᱟ ᱠᱷᱟᱹᱛᱤᱨ ᱛᱮᱼᱼ ᱯᱟᱦᱟᱲᱤᱭᱟᱹ ᱮᱞᱟᱠᱟ ᱨᱮ ᱩᱱᱠᱩ ᱦᱚᱲᱟᱜ ᱵᱮᱥᱤ ᱚᱱᱠᱱᱟᱜ ᱚᱥᱩᱵᱤᱫᱟ ᱦᱩᱭᱩᱜᱼᱟ᱾ ᱟᱨ ᱢᱤᱫ ᱨᱚᱠᱚᱢ ᱫᱚ ᱵᱤᱨ ᱡᱟᱭᱜᱟ ᱨᱮ ᱛᱟᱦᱮ ᱞᱮᱱᱠᱷᱟᱱ ᱫᱚ ᱢᱤᱫᱴᱮᱱ ᱥᱟᱱᱛᱚ ᱯᱚᱨᱤᱥᱼᱼᱼ ᱯᱚᱨᱤᱵᱮᱥ ᱛᱟᱦᱮᱱᱟ ᱛᱟᱯᱚᱨᱮ ᱜᱟᱹ ᱜᱟᱹ ᱴᱤ ᱨᱮᱱᱟᱜ ᱟᱣᱟᱡᱽ ᱠᱚ ᱩᱱᱟᱹᱜ ᱵᱟᱝ ᱛᱟᱦᱮᱱᱟ ᱚᱱᱟ ᱦᱚᱸ ᱡᱮᱢᱚᱱ ᱴᱷᱤᱠᱟ ᱾ ᱠᱤᱱᱛᱩ ᱱᱚᱣᱟ ᱡᱳᱜᱟᱡᱳᱜᱽ ᱵᱮᱵᱚᱥᱛᱟ ᱞᱟᱹᱜᱤᱫ ᱛᱮ ᱡᱟᱦᱟᱸ ᱨᱟᱥᱛᱟ ᱜᱷᱟᱴ ᱜᱟᱹ ᱟᱹᱰᱤ ᱡᱮᱢᱚᱱ ᱪᱟᱞᱟᱣ ᱜᱟᱱᱚᱜ ᱢᱟ ᱫᱩ ᱨᱮ ᱡᱟᱦᱱᱟᱜ ᱚᱥᱩᱠ ᱵᱤᱥᱩᱠ ᱨᱮ ᱚᱱᱟ ᱚᱱᱟ ᱨᱮᱱᱟᱜ ᱦᱚᱸ ᱧᱮᱞ ᱦᱩᱭᱩᱜᱼᱟ ᱨᱟᱥᱛᱟ ᱠᱚ ᱴᱷᱤᱠ ᱛᱟᱦᱮᱸ ᱞᱟᱹᱜᱤᱫ ᱛᱮ ᱥᱚᱨᱠᱟᱨᱟᱜ ᱦᱚᱸ ᱧᱮᱞ ᱦᱩᱭᱩᱜᱼᱟ ᱡᱮ ᱟᱛᱳ ᱦᱚᱲ ᱠᱚ ᱾ ᱡᱟᱦᱟᱱᱟᱜ ᱦᱩᱭ ᱞᱮᱱ ᱛᱟᱠᱚ ᱠᱷᱟᱱ ᱛᱟᱞᱦᱮ ᱩᱱᱠᱩ ᱥᱮᱵᱟ ᱞᱟᱹᱜᱤᱫ ᱛᱮ ᱦᱟᱥᱯᱟᱛᱟᱞ ᱠᱚ ᱦᱮᱡ ᱫᱟᱲᱮᱜ ᱢᱟ ᱾
ᱦᱩᱸ ᱦᱩᱸ ᱟᱫᱚ ᱦᱟᱸᱜ ᱵᱤᱨ ᱨᱮ ᱛᱟᱦᱮᱸᱱᱟ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱡᱮ ᱵᱤᱨ ᱨᱮᱱ ᱟᱞᱟᱫᱟ ᱯᱚᱨᱤᱵᱮᱥ ᱚᱸᱰᱮ ᱚᱸᱰᱮ ᱦᱚᱭ ᱦᱚᱭ ᱵᱤᱨ ᱨᱮᱭᱟᱜ ᱛᱟᱦᱮᱸ ᱢᱤᱫᱴᱮᱱ ᱟᱞᱟᱫᱟ ᱪᱮᱬᱮ ᱪᱩᱯᱲᱤᱭᱟᱜ ᱨᱟᱜ ᱠᱚ ᱟᱸᱡᱚᱢ ᱛᱮ ᱥᱮ ᱚᱸᱰᱮ ᱢᱤᱫᱴᱮᱡ ᱥᱟᱱᱛᱚ ᱯᱚᱨᱤᱵᱮᱥ ᱛᱟᱦᱮᱱᱟ ᱾ ᱵᱟᱡᱟᱨ ᱨᱮᱫᱚ ᱱᱚᱝᱠᱟ ᱥᱚᱵᱽ ᱥᱚᱢᱚᱭ ᱦᱟᱸᱜ ᱜᱟᱹᱰᱤ ᱠᱚᱣᱟᱜ ᱟᱣᱟᱡ ᱥᱟᱰᱮᱭᱟ ᱟᱨ ᱦᱟᱱᱟ ᱱᱤᱭᱟᱹ ᱟᱭᱢᱟ ᱞᱮᱠᱟᱱᱟᱜ ᱦᱚᱲ ᱵᱤᱨ ᱠᱚ ᱛᱟᱞᱟᱨᱮ ᱛᱟᱦᱮᱸ ᱩᱱᱟᱹᱜ ᱵᱟᱝ ᱵᱩᱡᱷᱟᱹᱜᱼᱟ ᱟᱫᱚ ᱚᱱᱟ ᱠᱟᱨᱚᱱ ᱛᱮ ᱦᱟᱸᱜ ᱟᱵᱚ ᱥᱟᱱᱛᱟᱲ ᱠᱚᱫᱚ ᱦᱟᱸᱜ ᱟᱹᱰᱤ ᱡᱟᱭᱜᱟ ᱨᱮᱜᱮ ᱦᱟᱸᱜ ᱱᱚᱝᱠᱟ ᱵᱤᱨ ᱵᱩᱨᱩ ᱠᱚᱨᱮ ᱥᱮ ᱥᱟᱱᱛᱚ ᱧᱚᱜ ᱡᱟᱭᱜᱟ ᱨᱮ ᱥᱟᱺᱜᱤᱧ ᱧᱚᱜ ᱡᱟᱭᱜᱟ ᱨᱮ ᱩᱱᱠᱩ ᱠᱚ ᱛᱟᱦᱮᱱ ᱠᱟᱱᱟ ᱟᱫᱚ ᱦᱟᱸᱜ ᱛᱟᱭᱱᱚᱢ ᱵᱚ ᱛᱟᱦᱮᱱ ᱠᱷᱟᱱ ᱜᱮ ᱴᱷᱤᱠ ᱜᱮ, ᱢᱮᱱᱠᱷᱟᱱ ᱱᱚᱝᱠᱟ ᱡᱩᱫᱤ ᱦᱚᱴᱟᱛ ᱦᱩᱭᱩᱜ ᱛᱟᱵᱚᱱᱟ ᱛᱟᱦᱚᱞᱮ ᱱᱤᱭᱟᱹ ᱠᱚ ᱞᱟᱹᱜᱤᱫ ᱦᱚᱸᱛᱚ ᱟᱵᱚ ᱪᱤᱱᱛᱟᱹ ᱵᱷᱟᱵᱱᱟ ᱥᱮ ᱱᱤᱭᱟᱹ ᱠᱚ ᱪᱮᱫ ᱞᱮᱠᱟ ᱵᱷᱟᱵᱛᱮ ᱟᱵᱚ ᱮᱸ ᱯᱟᱨᱚᱢ ᱦᱩᱭᱩᱜ ᱛᱟᱵᱚᱱᱟ ᱦᱟᱯᱮᱱ ᱫᱤᱱᱨᱮ ᱦᱚᱭᱛᱳ ᱱᱤᱛᱚᱜ ᱦᱚᱭᱛᱳ ᱩᱱᱠᱩ ᱚᱱᱟ ᱠᱚ ᱵᱟᱝᱠᱚ ᱪᱤᱱᱛᱟᱹᱭᱮᱫᱟ ᱾ ᱟᱫᱚ ᱠᱤᱪᱷᱩ ᱫᱤᱱ ᱞᱟᱦᱟ ᱨᱮᱜᱮ ᱢᱤᱫᱴᱮᱱ ᱵᱷᱤᱰᱭᱳ ᱧᱮᱞ ᱦᱩᱭᱩᱜ ᱠᱟᱱ ᱛᱟᱦᱮᱱᱟ ᱯᱷᱮᱥᱵᱩᱠ ᱨᱮ ᱚᱱᱟ ᱫᱚ ᱦᱚᱭᱛᱳ ᱡᱷᱟᱲᱠᱷᱚᱱᱰ ᱨᱮᱭᱟᱜ ᱠᱟᱱᱟ ᱾ ᱟᱫᱚ ᱚᱸᱰᱮ ᱫᱚ ᱦᱟᱸᱜ ᱩᱱᱠᱩ ᱜᱚᱜ ᱠᱟᱛᱮᱫ ᱠᱚ ᱤᱫᱤᱭᱮᱫᱮ ᱠᱟᱱᱟ ᱛᱟᱦᱮᱱᱟ ᱟᱫᱚ ᱦᱟᱸᱜ ᱟᱹᱰᱤ ᱤᱭᱟᱹ ᱜᱤᱧ ᱵᱩᱡᱷᱟᱹᱣ ᱠᱮᱫᱟ ᱾ ᱚᱱᱟ ᱵᱷᱤᱰᱤᱭᱳ ᱧᱮᱞ ᱛᱚᱨᱟ ᱜᱮ ᱱᱤᱛ ᱦᱚᱸ ᱟᱵᱚ ᱥᱟᱱᱛᱟᱲ ᱫᱚ ᱦᱚᱭᱛᱚ ᱢᱮᱱᱟᱜ ᱟᱠᱟᱫ ᱠᱚᱜᱮᱭᱟ ᱦᱚᱭᱛᱚ ᱮᱴᱟᱜ ᱮᱴᱟᱜ ᱡᱟᱭᱜᱟ ᱠᱚᱫᱚ ᱦᱚᱭᱛᱚ ᱠᱚ ᱰᱮᱵᱷᱞᱚᱯᱮᱫ ᱠᱟᱱ ᱜᱮᱭᱟ, ᱢᱮᱱᱠᱷᱟᱱ ᱟᱵᱚ ᱫᱚ ᱦᱳᱭᱛᱚ ᱵᱟᱝᱠᱩ ᱩᱱᱟᱹᱜ ᱦᱚᱭᱛᱚ ᱵᱟᱝᱵᱚᱱ ᱧᱟᱢ ᱮᱫᱟ ᱜᱚᱲᱚ ᱚᱱᱟ ᱠᱚ ᱤᱫᱤ ᱠᱟᱛᱮᱜ ᱦᱚᱸ
ᱦᱮᱸ ᱾ ᱡᱟᱨ ᱯᱷᱚᱞᱮ ᱱᱚᱝᱠᱟ ᱦᱩᱭᱩᱜ ᱠᱟᱱᱟ ᱛᱟᱞᱦᱮ ᱱᱚᱸᱰᱮ ᱟᱞᱮ ᱵᱤᱨ ᱨᱮᱫᱚ ᱡᱮᱢᱚᱱ ᱦᱮᱸ ᱪᱮᱬᱮ ᱪᱩᱯᱲᱤ ᱠᱚ ᱦᱮᱱᱟᱜ ᱠᱚᱜᱮᱭᱟ ᱛᱟᱨᱯᱚᱨ ᱱᱚᱝᱠᱟ ᱥᱮᱸᱫᱽᱨᱟ ᱠᱚᱞᱮ ᱪᱟᱞᱟᱜ ᱜᱮᱭᱟ, ᱡᱟᱦᱟᱸ ᱟᱹᱰᱤ ᱨᱚᱠᱚᱢ ᱠᱚᱢ ᱠᱚ ᱦᱮᱱᱟᱜ ᱠᱚᱣᱟ ᱡᱟᱦᱟᱸᱭ ᱥᱩᱠᱨᱤ ᱠᱚᱠᱚ ᱦᱤᱡᱩᱜ ᱜᱮᱭᱟ ᱵᱤᱨ ᱥᱩᱠᱨᱤ ᱥᱮ ᱮᱢᱱᱤ ᱠᱩᱞᱟᱹᱭ ᱯᱷᱩᱞᱟᱹᱭ ᱡᱟᱦᱟᱸ ᱥᱮᱸᱫᱽᱨᱟ ᱠᱚ ᱟᱨᱠᱤ ᱡᱟᱦᱟᱸ ᱛᱤᱥ
ᱦᱩᱸ ᱦᱩᱸ ᱟᱨ ᱢᱤᱫᱴᱮᱡ ᱠᱟᱛᱷᱟ ᱢᱤᱫᱴᱮᱡ ᱠᱩᱠᱞᱤ ᱥᱟᱱᱟᱧ ᱠᱟᱱᱟ ᱚᱱᱟ ᱫᱚ ᱦᱩᱭᱩᱜ ᱠᱟᱱᱟ ᱟᱯᱮ ᱢᱟ ᱵᱤᱨ ᱨᱮᱯᱮ ᱛᱟᱦᱮᱱ ᱠᱟᱱᱟ ᱟᱨ ᱵᱤᱨ ᱨᱮ ᱥᱮᱸᱫᱽᱨᱟ ᱨᱮᱭᱟᱜ ᱠᱟᱛᱷᱟᱢ ᱞᱟᱹᱭ ᱠᱮᱫᱟ, ᱟᱫᱚ ᱦᱟᱸᱜ ᱚᱱᱠᱟ ᱠᱟᱛᱷᱟ ᱨᱤᱧ ᱟᱸᱡᱚᱢ ᱟᱠᱟᱫᱟ ᱡᱮ ᱩᱱᱠᱩ ᱵᱤᱨ ᱥᱩᱠᱨᱤ ᱫᱚ ᱟᱹᱰᱤ ᱢᱟᱨᱟᱝ ᱢᱟᱨᱟᱝ ᱠᱚ ᱛᱟᱦᱮᱱᱟ ᱟᱨ ᱩᱱᱠᱩ ᱫᱚ ᱦᱟᱸᱜ ᱫᱟᱨᱮ ᱨᱮᱭᱟᱜ ᱥᱟᱠᱟᱢ ᱠᱚ ᱥᱮ ᱚᱱᱟ, ᱰᱟᱹᱨ ᱠᱚ ᱯᱮᱴᱮᱡ ᱠᱟᱛᱮ ᱠᱚ ᱛᱩᱠᱟᱹᱭᱟ ᱥᱮ ᱚᱱᱠᱟ ᱤᱭᱟᱹ ᱚᱱᱟ ᱵᱩᱨᱩ ᱪᱚᱴ ᱠᱚᱨᱮ ᱥᱮ ᱱᱚᱝᱠᱟ ᱜᱟᱡᱟᱲ ᱨᱮ ᱪᱮᱫ ᱵᱟᱝᱸᱠᱚ ᱠᱚᱨᱟᱣᱟ
ᱦᱮᱸ ᱦᱮᱸ ᱛᱩᱠᱟᱹ ᱫᱚ ᱡᱩᱛ ᱫᱚ ᱠᱚ ᱡᱩᱛᱟ ᱠᱚ ᱢᱟᱱᱮ ᱪᱮᱛᱟᱱ ᱨᱮᱫᱚ ᱵᱟᱝ, ᱩᱱᱠᱩ ᱫᱚ ᱱᱚᱣᱟ ᱚᱛ ᱨᱮᱜᱮ ᱫᱟᱨᱮ ᱞᱟᱛᱟᱨ ᱨᱮ ᱥᱮ ᱡᱟᱦᱟᱸᱨᱮ ᱚᱱᱠᱟ ᱠᱚ ᱠᱷᱟᱨᱟᱝ ᱠᱟᱜᱼᱟ ᱠᱚ, ᱛᱟᱦᱚᱞᱮ ᱚᱸᱰᱮ ᱛᱩᱠᱟᱹ ᱞᱮᱠᱟ ᱠᱚ ᱡᱩᱛ ᱠᱟᱜᱼᱟ ᱟᱨ ᱟᱹᱰᱤ ᱠᱚ ᱦᱩᱸ ᱠᱚᱛᱮᱜ ᱠᱚᱫᱚ ᱟᱹᱰᱤ
ᱧᱮᱞ ᱨᱮᱢᱟ ᱟᱹᱰᱤ ᱵᱚᱛᱚᱨ ᱠᱚ ᱧᱮᱞᱚᱜᱼᱟ ᱥᱮ ᱚᱱᱠᱟ ᱪᱮᱫ ᱠᱚ ᱛᱟᱦᱮᱱ ᱛᱟᱠᱚᱣᱟ ᱢᱚᱪᱟ ᱨᱮᱦᱚᱸ ᱟᱫᱚᱧ ᱼᱼ ᱥᱩᱨ ᱠᱷᱚᱱ ᱱᱩᱠᱩ ᱵᱟᱝ ᱧᱮᱞ ᱦᱩᱭ ᱟᱠᱟᱱᱟ, ᱟᱫᱚ ᱟᱸᱡᱚᱢ ᱜᱮ ᱟᱸᱡᱚᱢ ᱦᱩᱭ ᱠᱟᱱᱟ᱾ ᱟᱫᱚ ᱦᱟᱸᱜ ᱩᱱᱠᱩ ᱥᱟᱵ ᱫᱚ ᱪᱮᱫ ᱞᱮᱠᱟ ᱵᱷᱟᱵᱽᱛᱮ ᱥᱟᱵ ᱠᱚ ᱦᱩᱭᱩᱜᱼᱟ ᱩᱱᱠᱩ ᱫᱚ ᱦᱟᱸᱜ ᱵᱟᱠᱷᱟᱱ
ᱩᱱᱠᱩ ᱫᱚ ᱦᱮᱸ ᱵᱚᱛᱚᱨ ᱫᱚ ᱵᱚᱛᱚᱨᱟᱱ ᱜᱮᱭᱟ ᱠᱚ ᱩᱱᱠᱩ ᱛᱚ ᱠᱚ ᱫᱚ ᱦᱮᱸ ᱢᱟᱨᱟᱝ ᱢᱟᱨᱟᱝ ᱜᱮᱭᱟ ᱠᱚ ᱛᱚ ᱡᱟᱦᱟᱸ ᱰᱟᱴᱟ ᱠᱚ ᱩᱰᱩᱠᱚᱜ ᱛᱟᱠᱚ ᱥᱟᱢᱟᱝ ᱨᱮ ᱟᱨ ᱩᱱᱠᱩ ᱛᱚ ᱟᱞᱮ ᱞᱮ ᱮᱥᱮᱫ ᱠᱚᱣᱟ ᱚᱱ ᱡᱟᱞ ᱞᱮ ᱤᱫᱤᱭᱟ ᱡᱟᱞ ᱞᱮ ᱚᱰᱟᱣ ᱠᱟᱜᱼᱟ ᱦᱮᱸ ᱡᱟᱞ ᱟᱞ ᱟᱞᱮ ᱞᱮ ᱜᱟᱞᱟᱝ ᱠᱟᱜᱼᱟ ᱛᱟᱦᱚᱞᱮ ᱟᱹᱰᱤ ᱢᱚᱴᱟ ᱢᱩᱴᱤ ᱡᱚᱞ ᱛᱟᱦᱮᱱᱟ ᱵᱟᱵᱮᱨ ᱛᱟᱦᱮᱱᱟ ᱛᱟᱦᱚᱞᱮ ᱵᱟᱝᱠᱚ ᱛᱚᱯᱟᱜ ᱫᱟᱲᱮᱜ ᱟᱠᱚ ᱟᱨ ᱢᱤᱫ ᱢᱤᱫ ᱫᱷᱟᱨᱮ ᱠᱷᱚᱱᱟᱜ ᱞᱮ ᱟᱞᱮ ᱡᱷᱚᱲᱟ ᱤᱫᱤᱭᱟ ᱛᱟᱦᱮᱱᱟ ᱴᱟᱸᱜᱟ ᱛᱟᱨᱯᱚ ᱠᱷᱮᱪᱟ ᱟᱸᱜᱼᱥᱟᱨ ᱠᱚ ᱥᱟᱵ ᱠᱟᱛᱮ ᱞᱮ ᱛᱟᱦᱚᱞᱮ ᱢᱤᱫ ᱫᱷᱟᱨᱮ ᱠᱷᱚᱱᱟᱜ ᱞᱮ ᱡᱷᱚᱲᱟ ᱤᱫᱤ ᱠᱚᱣᱟ
ᱟᱫᱚ ᱡᱟᱦᱟᱸ ᱥᱮᱫ ᱦᱚᱭᱛᱳ ᱢᱮᱱᱮᱫᱟᱹᱧ ᱚᱱᱛᱮ ᱟᱯᱮ ᱠᱷᱚᱱ ᱡᱷᱚᱲᱟᱣ ᱤᱫᱤᱭᱮᱫᱟ ᱯᱮ ᱦᱚᱭᱛᱳ ᱚᱱᱛᱮ ᱜᱮ ᱩᱱᱤ ᱥᱩᱠᱨᱤᱭ ᱫᱟᱹᱲ ᱦᱮᱡ ᱮᱱᱟ ᱛᱚᱠᱷᱚᱱ ᱫᱚ ᱪᱮᱫ ᱪᱮᱠᱟ ᱦᱩᱭᱩᱜᱼᱟ ᱩᱱᱟᱹᱜ ᱩᱛᱚᱨ ᱫᱚ ᱟᱯᱮ ᱚᱱᱟ ᱠᱚ ᱵᱟᱹᱜᱤ ᱠᱟᱛᱮᱫ ᱯᱮ ᱫᱟᱹᱲᱟ ᱥᱮ ᱩᱱᱤ ᱞᱟᱹᱲᱦᱟᱹᱭ ᱠᱟᱛᱮ ᱥᱮ ᱩᱱᱤ ᱥᱟᱞᱟᱜ ᱚᱱᱠᱟ ᱢᱟᱜ ᱤᱭᱟᱹ ᱠᱟᱛᱮ ᱥᱮ ᱛᱩᱧ ᱠᱟᱛᱮ ᱯᱮ ᱜᱚᱡ ᱮᱫ ᱠᱚᱣᱟ? ᱵᱟᱠᱷᱟᱱᱟᱝ ᱩᱱᱠᱩ ᱧᱮᱞ ᱢᱟ ᱵᱚᱛᱚᱨ ᱜᱮ ᱠᱚ ᱧᱮᱞᱚᱜ-ᱟ ᱢᱟᱨᱟᱝ ᱧᱚᱜ ᱡᱩᱫᱤ ᱫᱟᱹᱲ ᱟᱹᱜᱩ ᱠᱮᱫᱟ ᱟᱢ ᱥᱟᱢᱟᱝ ᱛᱮ ᱛᱠᱷᱚᱱ ᱪᱮᱫ ᱪᱤᱠᱟᱭ ᱦᱩᱭᱩᱜ-ᱟ?
ᱮᱸᱜ ᱱᱩᱠᱩ ᱫᱚ ᱢᱟᱱᱮ ᱥᱟᱺᱜᱤᱧ ᱠᱷᱚᱱᱟᱜ ᱜᱮᱞᱮ ᱠᱷᱮᱪᱟ ᱠᱚᱣᱟ ᱥᱮ ᱟᱜᱥᱚᱯ ᱠᱷᱟᱹᱞᱤ ᱛᱩᱧ ᱠᱚ ᱡᱩᱫᱤ ᱠᱚ ᱛᱚᱠᱷᱚᱱ ᱫᱚ ᱢᱟᱱᱮ ᱚᱱᱟ ᱥᱟᱦᱚᱥ ᱵᱟᱝ ᱜᱟᱱᱚᱜᱼᱟ ᱥᱟᱦᱚᱥ ᱡᱩᱫᱤ ᱟᱢ ᱥᱟᱦᱚᱥ ᱠᱟᱛᱮ ᱨᱮᱦᱚᱢ ᱠᱤᱱᱛᱩ ᱚᱱᱟ ᱠᱷᱮᱪᱟ ᱩᱴᱩᱜ ᱠᱟᱛᱮ ᱨᱮᱦᱚᱸ ᱟᱢ ᱫᱚᱭ ᱵᱟᱡᱟᱣ ᱢᱮᱭᱟ ᱥᱮ ᱜᱮᱨ ᱢᱮᱭᱟ ᱥᱮ ᱩᱴᱟᱹ ᱢᱮᱭᱟ ᱾
ᱦᱩᱸ ᱦᱩᱸ ᱦᱩᱸ ᱦᱩᱸ
ᱥᱩᱨ ᱡᱩᱫᱤ ᱟᱞᱮ ᱥᱮᱞᱮᱫ ᱛᱟᱦᱚᱞᱮ ᱟᱞᱮ ᱠᱟᱛᱮ ᱞᱟᱜᱟ ᱨᱮᱱᱟᱜ ᱫᱟᱲᱮᱭᱟᱜᱼᱟ ᱫᱟᱨᱮᱱᱟᱭ ᱵᱟᱠᱷᱟᱱ ᱫᱚ ᱟᱞᱮᱥᱮᱫ ᱜᱮ ᱫᱟᱹᱲ ᱟᱹᱜᱩ ᱞᱮᱠᱷᱟᱱ ᱚᱸᱰᱮ ᱫᱚ ᱢᱟᱱᱮ
ᱟᱨ ᱨᱚᱲ ᱠᱚ ᱟᱵᱟᱨ ᱠᱟᱹᱴᱤᱡ ᱯᱨᱚᱵᱞᱮᱢᱚᱜ ᱠᱟᱱᱟ ᱱᱚᱜᱼᱚᱭ ᱦᱟᱸᱜ ᱠᱟᱴᱟ ᱠᱟᱴᱟ ᱟᱸᱡᱚᱢᱚᱜ ᱠᱟᱱᱟ ᱱᱚᱜ-ᱚᱭ ᱾
ᱦᱮᱸ ᱟᱨ ᱚᱱᱮ ᱡᱮ ᱱᱮ ᱡᱟᱞ ᱞᱮ ᱚᱰᱟᱣ ᱟᱠᱟᱫᱟ ᱡᱟᱞ ᱫᱚ ᱰᱷᱤᱞ ᱰᱷᱤᱞ ᱛᱟᱦᱮᱱᱟ ᱡᱟᱦᱟᱸ ᱫᱚ ᱚᱱᱮ ᱵᱚᱞᱚ ᱞᱮᱱᱠᱷᱟᱱ ᱛᱟᱦᱚᱞᱮ ᱞᱩᱴᱩ ᱯᱩᱴᱩ ᱜᱚᱫᱚᱜᱼᱟᱭ ᱚᱱᱮ ᱚᱱᱠᱟ
ᱦᱩᱸ ᱦᱩᱸ
ᱚᱰᱟᱣ ᱠᱟᱜᱼᱟ ᱞᱮ ᱛᱟᱦᱚᱞᱮ ᱞᱟᱹᱴᱩ ᱯᱩᱴᱩ ᱞᱮᱱᱠᱷᱟᱱ ᱵᱚᱞᱚ ᱞᱮᱱᱠᱷᱟᱱ ᱟᱫᱚ ᱚᱸᱰᱮ ᱥᱮᱱ ᱠᱟᱛᱮᱫ
ᱦᱩᱸ
ᱛᱚᱠᱷᱚᱱ ᱱᱤᱭᱮ ᱟᱨ ᱠᱷᱮᱪᱟᱭᱮᱭᱟᱞᱮ ᱛᱟᱦᱚᱞᱮ ᱚᱱᱠᱟᱨᱮ
ᱦᱩᱸ ᱦᱩᱸ
ᱥᱩᱠᱨᱤ ᱠᱚ ᱛᱟᱦᱚᱞᱮ ᱥᱟᱵᱠᱚ ᱛᱟᱦᱚᱞᱮ ᱜᱚᱝᱠᱮ
ᱠᱟᱱᱟᱜ ᱢᱤᱫ ᱫᱤᱱ ᱦᱮᱸ ᱚᱱᱠᱟ ᱡᱟᱦᱟᱸ ᱚᱱᱠᱟ ᱥᱮᱸᱫᱽᱨᱟ ᱟᱨᱠᱤ ᱵᱤᱨ ᱥᱩᱠᱨᱤ ᱜᱚᱡ ᱨᱮᱭᱟ ᱚᱱᱠᱟ ᱪᱤ ᱢᱮᱱᱟᱜᱼᱟ ᱟᱞᱮ ᱥᱮᱱ ᱱᱚᱝᱠᱟ ᱤᱭᱟᱹ ᱠᱚᱦᱚᱸ ᱵᱟᱹᱱᱩᱜ ᱠᱟᱫᱟ ᱡᱮ ᱵᱤᱨ ᱠᱚ ᱡᱮ ᱚᱱᱠᱟᱢ ᱪᱟᱞᱟᱜᱼᱟ ᱥᱮᱸᱫᱽᱨᱟ ᱵᱟᱝᱠᱷᱟᱱ ᱥᱮᱸᱫᱽᱨᱟ ᱢᱟᱜ ᱞᱟᱹᱭ ᱠᱮᱭᱫᱟ ᱡᱮ ᱟᱹᱰᱤ ᱥᱮᱸᱫᱽᱨᱟ ᱪᱟᱞᱟᱣ ᱠᱟᱛᱮ ᱟᱹᱰᱤ ᱨᱟᱹᱥᱠᱟᱹ ᱵᱩᱡᱷᱟᱹᱜᱼᱟ ᱥᱮ ᱟᱭᱢᱟ ᱞᱮᱠᱟᱱᱟᱜ ᱤᱰᱮ ᱪᱟᱞᱟᱣ ᱠᱟᱛᱮ ᱡᱤᱱᱤᱥ ᱠᱚᱢ ᱪᱮᱫ ᱫᱟᱲᱮᱭᱟᱜᱼᱟ ᱚᱸᱰᱮ ᱚᱸᱰᱮᱱᱟᱜ ᱚᱵᱷᱤᱜᱚᱛᱟ ᱟᱭᱢᱟ ᱞᱮᱠᱟᱱᱟᱜ ᱢᱮᱱᱟᱜ ᱠᱟᱫᱟ ᱟᱫᱚ ᱚᱱᱠᱟ ᱟᱞᱮ ᱥᱮᱱ ᱦᱚᱸ ᱵᱟᱹᱱᱩᱜ ᱠᱟᱫᱟ ᱾ ᱟᱫᱚ ᱤᱪᱪᱷᱟᱹ ᱢᱟ ᱢᱮᱱᱟᱜ ᱜᱮᱭᱟ ᱠᱟᱜ ᱵᱤᱨ ᱪᱟᱞᱟᱣ ᱠᱟᱛᱮ ᱥᱮᱸᱫᱽᱨᱟ ᱨᱮᱭᱟᱜ ᱢᱟ ᱚᱱᱠᱟ ᱥᱩᱡᱳᱜᱽ ᱜᱮ ᱵᱟᱝ ᱧᱟᱢᱚᱜ ᱟᱠᱟᱱᱟ ᱾
ᱦᱮᱸ ᱦᱮᱸ ᱟᱨ ᱜᱚᱝᱠᱮ ᱱᱚᱛᱮ ᱦᱮᱱᱟᱹᱝ ᱢᱚᱬᱮ ᱠᱟᱴᱟ ᱠᱚᱠᱚ ᱦᱤᱡᱩᱜ ᱜᱮᱭᱟ ᱵᱩᱡ ᱫᱟᱲᱮᱭᱟᱜ ᱠᱟᱱ ᱜᱮᱭᱟ ᱵᱮᱱ ᱛᱚ ᱱᱚᱰᱮ ᱦᱮᱸ ᱦᱮᱸ ᱛᱟᱞᱦᱮ ᱱᱚᱛᱮ ᱫᱚ
ᱨᱚᱲ ᱛᱚ ᱠᱟᱹᱴᱤᱡ ᱯᱨᱚᱵᱞᱮᱢ ᱠᱟᱱᱟ ᱛᱚ ᱦᱟᱸᱜ ᱚᱱᱟ ᱤᱭᱟᱹᱜ ᱠᱟᱱᱟ
ᱚ ᱱᱤᱛᱳ ᱴᱷᱤᱠ ᱜᱮᱭᱟ ᱦᱮᱞᱳ ᱱᱤᱛᱳᱜ ᱟᱸᱡᱚᱢ ᱦᱮᱸ
ᱦᱩᱸ ᱟᱸᱡᱚᱢᱚᱜ ᱠᱟᱱᱟ ᱱᱤᱛᱚᱜ
ᱚ ᱛᱟᱦᱚᱞᱮ ᱜᱚᱝᱠᱮ ᱟᱯᱮ ᱥᱮᱫ ᱫᱚ ᱵᱤᱨ ᱠᱚᱫᱚ ᱵᱟᱹᱱᱩᱜᱼᱟ ᱛᱟᱦᱚᱞᱮ ᱚᱱᱠᱟ ᱥᱩᱠᱨᱤ ᱥᱮ ᱦᱟᱹᱛᱤ ᱠᱚ ᱚᱱᱠᱟᱱ ᱵᱟᱝᱠᱚ
ᱦᱩᱸ ᱵᱟᱝ ᱵᱟᱝ ᱟᱫᱚ ᱦᱟᱸᱜ ᱟᱹᱰᱤ ᱟᱭᱢᱟ ᱫᱤᱱ ᱞᱟᱦᱟ ᱨᱮ ᱱᱚᱝᱠᱟ ᱦᱟᱸᱜ ᱡᱚᱠᱷᱚᱱ ᱦᱩᱲᱩ ᱪᱟᱥ ᱦᱩᱭ ᱞᱮᱱᱟ ᱩᱱ ᱛᱚ ᱟᱹᱰᱤ ᱥᱟᱸᱜᱮ ᱦᱟᱹᱛᱤ ᱠᱚ ᱯᱟᱨᱚᱢ ᱪᱟᱞᱟᱣ ᱞᱮᱱᱟ ᱱᱚᱝᱠᱟ ᱫᱚ ᱟᱞᱮ ᱥᱩᱨ ᱛᱮ ᱦᱟᱸᱜ ᱟᱫᱚ ᱛᱚᱠᱷᱚᱱ ᱜᱮ ᱱᱚᱝᱠᱟ ᱦᱟᱹᱛᱤ ᱫᱚ ᱦᱟᱸᱜ ᱮᱠᱷᱟᱱ ᱟᱞᱮ ᱥᱮᱫ ᱢᱟ ᱵᱤᱨ ᱠᱚᱢᱟ ᱵᱟᱹᱱᱩᱜ ᱟᱠᱟᱫᱟ ᱦᱟᱹᱡᱩᱜ ᱦᱟᱹᱛᱤ ᱢᱮᱱᱛᱮ ᱟᱫᱚ ᱛᱚᱠᱷᱚᱱ ᱫᱚ ᱪᱮᱫ ᱠᱟᱨᱚᱱ ᱛᱮ ᱪᱚ ᱦᱚᱭᱛᱚ ᱠᱚ ᱦᱮᱡ ᱞᱮᱱᱟ ᱥᱟᱸᱜᱮ ᱮᱛᱮ ᱟᱹᱰᱤ ᱞᱟᱭᱤᱱ ᱛᱮᱠᱚ ᱛᱟᱦᱮᱸ ᱠᱟᱱᱟ ᱛᱷᱩᱢᱤ ᱥᱚᱢᱚᱭ ᱫᱚ ᱯᱩᱞᱤᱥ ᱠᱚᱦᱚᱸ ᱠᱚ ᱩᱱᱠᱩ ᱜᱟᱰ ᱜᱟᱰ ᱛᱮᱠᱚ ᱤᱫᱤᱭᱮᱫ ᱠᱚ ᱛᱟᱦᱮᱸᱱᱟ ᱩᱱᱠᱩ ᱡᱟᱦᱟᱸᱭ ᱠᱚ ᱛᱟᱦᱮᱸᱱᱟ ᱯᱷᱚᱨᱮᱥᱴ ᱯᱩᱞᱤᱥ ᱠᱚᱦᱚᱸ ᱚᱱᱟ ᱠᱩ ᱥᱮᱯᱴᱤ ᱠᱟᱛᱮᱫ ᱟᱵᱟᱨ ᱵᱤᱨ ᱛᱮᱠᱚ ᱤᱫᱤᱭᱮᱫ ᱠᱚ ᱛᱟᱦᱮᱸᱱᱟ ᱟᱯᱮ ᱚᱱᱟ ᱠᱚᱨᱮ ᱫᱚ ᱦᱟᱸᱜ ᱛᱟᱦᱚᱞᱮ ᱥᱟᱸᱜᱮ ᱜᱮ ᱢᱮᱱᱟᱜ ᱠᱚᱣᱟ ᱚᱠᱟ ᱥᱮ ᱨᱮᱫᱚ
ᱵᱤᱨ ᱨᱮᱫᱚ ᱵᱟᱝᱠᱚ ᱛᱟᱦᱮᱸᱱᱟ ᱠᱤᱱᱛᱩ ᱦᱤᱡᱩᱜ ᱜᱮᱭᱟ ᱠᱚ ᱩᱱ ᱯᱟᱨᱟ ᱮᱢ ᱦᱤᱡᱩᱜ ᱜᱮᱭᱟ ᱪᱟᱥᱵᱟᱥ ᱦᱩᱭᱩᱜᱼᱟ ᱛᱚ
ᱦᱩᱸ ᱦᱩᱸ ᱦᱩᱸ ᱛᱟᱦᱚᱞᱮ ᱠᱚ